ᱦᱮᱞᱳ ᱜᱚᱢᱠᱮ ᱡᱚᱸᱦᱟᱨ ᱜᱮ᱾
ᱦᱮᱸ ᱡᱚᱸᱦᱟᱨ ᱜᱮ ᱡᱚᱸᱦᱟᱨ ᱜᱮ᱾ ᱛᱟᱯᱚᱨ ᱪᱤᱠᱟᱹᱭ ᱫᱵᱤᱱ?
ᱦᱚᱜᱼᱚᱭ ᱫᱩᱲᱩᱵ ᱵᱟᱲᱟ ᱟᱠᱟᱱᱟᱞᱤᱧ᱾
ᱚ ᱦᱮᱸ ᱛᱚ ᱟᱨ ᱠᱟᱹᱢᱤ ᱫᱚ ᱚ ᱠᱟᱹᱢᱤ ᱠᱚ ᱛᱤᱱ ᱥᱟᱺᱜᱤᱧ ᱠᱮᱫᱟ ᱵᱤᱱ?
ᱠᱟᱹᱢᱤ ᱠᱚ ᱮᱠᱷᱚᱱ ᱫᱚ ᱪᱟᱞᱟᱜ ᱠᱟᱱ ᱜᱮᱭᱟ ᱵᱷᱳᱨ ᱜᱮ᱾
ᱚ᱾
ᱟᱣᱨᱤ ᱦᱚᱸᱜ-ᱚ ᱢᱩᱪᱟᱹᱫ ᱢᱩᱪᱟᱹᱫ ᱟᱹᱜᱩᱭ ᱫᱟᱞᱤᱧ᱾ ᱠᱟ ᱥᱱᱟ ᱜᱷᱩᱴᱩ ᱠᱚ ᱠᱟᱹᱴᱤᱡ ᱵᱟᱠᱤ ᱛᱟᱦᱮᱱᱟ᱾ ᱫᱟᱜ ᱡᱟᱹᱲᱤ ᱵᱟᱹᱱᱩᱜ-ᱟ ᱛᱚ᱾
ᱦᱮᱸ ᱟᱫᱚ ᱚᱱᱟ ᱜᱚᱝᱠᱮ ᱚᱱᱟ ᱦᱚᱸ ᱵᱷᱟᱜᱤ ᱜᱮᱭᱟ ᱢᱟᱱᱮ ᱦᱟᱱᱛᱮ ᱫᱚ ᱞᱟᱦᱟᱜ ᱵᱤᱱ ᱢᱩᱪᱟᱹᱫ ᱟᱹᱜᱩᱭᱮᱫᱟ ᱛᱟᱯᱚᱨᱮ ᱱᱚᱛᱮ ᱫᱟᱜᱚᱜ ᱠᱟᱱᱟ ᱚᱱᱟᱱᱟᱜᱮ ᱵᱷᱟᱜᱮᱤᱭᱟ᱾ ᱢᱟᱱᱮᱼᱼ ᱵᱟᱵᱤᱱ ᱦᱤᱢᱤᱥᱢᱚᱜᱼᱟ ᱦᱟᱱᱛᱮᱭᱟ ᱵᱤᱱ ᱥᱮ ᱱᱟᱛᱮᱭᱟ ᱵᱤᱱ ᱚᱱᱮ ᱚᱱᱠᱟ ᱦᱤᱢ ᱥᱤᱢᱚᱜᱼᱟ᱾ ᱮᱴᱟᱜ ᱮᱴᱟᱜ ᱵᱚᱪᱷᱚᱨ ᱫᱚ ᱦᱮᱸ ᱥᱮ
ᱦᱚ ᱛᱟᱦᱚᱞᱮ ᱜᱚᱝᱠᱮ ᱟᱹᱵᱤᱱ ᱫᱚ ᱛᱟᱦᱚᱞᱮ ᱛᱤᱱ ᱥᱟᱹᱜᱤᱧ?
ᱟᱹᱞᱤᱧ ᱦᱚᱸ ᱢᱟᱱᱮ ᱟᱞᱮ ᱱᱚᱛᱮ ᱫᱚ ᱦᱟᱸᱜ ᱟᱬᱜᱚᱱ ᱦᱩᱭᱩᱜ ᱠᱟᱱᱟ ᱟᱨᱠᱤ᱾
ᱛᱟᱦᱚᱞᱮ ᱜᱚᱝᱠᱮ ᱟᱹᱵᱤᱱ ᱫᱚᱼᱼ ᱵᱤᱨ ᱫᱤᱥᱚᱢ ᱥᱮ ᱤᱭᱟᱹ ᱫᱤᱥᱚᱢ?
ᱦᱚᱭ ᱜᱚᱢᱠᱮ ᱵᱤᱨ ᱫᱤᱥᱚᱢ ᱜᱮ ᱵᱤᱨ ᱫᱤᱥᱚᱢ ᱜᱮ ᱦᱮᱸ
ᱚ ᱟᱞᱮ ᱫᱚᱞᱮ ᱯᱟᱪᱮᱫ ᱵᱤᱞᱟᱹᱚᱛ ᱫᱤᱥᱚᱢ?
ᱵᱟᱝᱟ ᱵᱤᱞᱟᱹᱛ ᱫᱤᱥᱚᱢ ᱥᱮᱫ ᱫᱚ ᱵᱟᱝ ᱠᱟᱱᱟᱞᱤᱧ ᱟᱹᱞᱤᱧ ᱵᱤᱞᱟᱹᱛ ᱫᱤᱥᱚᱢ ᱥᱮᱫ ᱜᱮ᱾ ᱟ ᱵᱞᱮ ᱫᱤᱥᱚᱢ ᱨᱮ ᱡᱩᱫᱤ ᱞᱤᱧ ᱛᱟᱦᱮᱸ ᱠᱚᱜᱼᱟ ᱛᱚ ᱛᱟᱦᱚᱞᱮ ᱟᱹᱞᱤᱧ ᱫᱚ ᱟᱹᱰᱤ ᱵᱷᱟᱜᱤ ᱜᱮ ᱠᱟᱨᱚᱱᱼᱼ
ᱚᱱᱛᱮ ᱫᱚ ᱪᱟᱥᱵᱟᱥ ᱠᱚᱦᱚᱸ ᱵᱷᱟᱜᱤᱼᱟ ᱦᱟᱥᱟ ᱡᱟᱭᱜᱟ ᱦᱚᱸ ᱵᱷᱟᱜᱤ ᱜᱮ ᱦᱮᱸᱥᱮ?
ᱦᱮᱸ ᱱᱤᱛᱚᱜ ᱫᱚᱠᱚ ᱩᱱᱠᱩ ᱫᱚ ᱦᱩᱲᱩ ᱫᱟᱨᱮ ᱜᱚᱡ ᱮᱱ ᱛᱟᱠᱚᱣᱟ᱾
ᱦᱮᱸ ᱫᱟᱨᱮ ᱜᱚᱫ ᱠᱟᱱ ᱜᱮᱭᱟ᱾
ᱟᱨ ᱟᱵᱚ ᱥᱮᱫ ᱢᱟ ᱨᱚᱦᱚᱭ ᱜᱮ ᱟᱹᱣᱨᱤ ᱠᱚᱢᱯᱞᱤᱴᱚᱜ᱾
ᱦᱸᱻ ᱟᱫᱚᱻ ᱟᱵᱚ ᱛᱚ ᱚᱝᱠᱟ ᱵᱤᱨ ᱫᱤᱥᱚᱢ ᱛᱚ ᱟᱫᱚ ᱚᱱᱮᱼᱼ ᱱᱟᱹᱭ ᱱᱟᱞᱟ ᱜᱟᱰᱟ ᱠᱚᱫᱚ ᱠᱷᱩᱵ ᱠᱚᱢ ᱜᱮᱭᱟ᱾
ᱦᱩᱸᱻ
ᱟᱨ ᱵᱤᱞᱟᱹᱛ ᱥᱮᱫ ᱫᱚ ᱥᱮᱬᱟ ᱥᱮᱬᱟ ᱱᱟᱹᱭ ᱦᱚᱸ ᱛᱟᱦᱮᱱ ᱜᱮᱭᱟ ᱛᱟᱨᱯᱚᱨ ᱢᱤᱱᱤ ᱠᱚ ᱛᱟᱦᱮᱱ ᱜᱮᱭᱟ᱾ ᱠᱮᱱᱮᱞ ᱠᱚᱦᱚᱸ ᱛᱟᱦᱮᱱ ᱜᱮᱭᱟ᱾
ᱦᱩᱸᱻ
ᱟᱨ ᱟᱵᱚ ᱥᱮᱫ ᱫᱚ ᱡᱟᱫᱤᱭᱳ ᱢᱤᱫᱴᱟᱝᱼᱼ ᱤᱭᱟᱹ ᱢᱮᱱᱟᱜᱼᱟ ᱜᱟᱰᱟ ᱢᱮᱱᱟᱜᱼᱟ᱾ ᱚᱱᱟᱦᱚᱸ ᱢᱤᱫ ᱫᱷᱟᱣ ᱫᱟᱜ ᱞᱮᱠᱷᱟᱱ ᱟᱫᱚ ᱪᱟᱞᱟᱣ ᱪᱟᱵᱟᱭᱮᱱᱟ ᱫᱟᱜ ᱟᱫᱚ ᱚᱠᱟ ᱨᱮᱦᱚᱸ ᱵᱟᱵ ᱛᱟᱦᱮᱱᱟ᱾
ᱦᱸᱻ ᱟᱨ ᱱᱚᱣᱟ ᱵᱤᱨ ᱫᱤᱥᱚᱢ ᱢᱟ ᱚᱱᱠᱟᱼᱼ ᱥᱮᱞᱩ ᱢᱤᱱᱤ ᱠᱚᱦᱚᱸ ᱵᱟᱝ ᱜᱟᱱᱚᱜᱼᱟ ᱟᱵᱚᱥᱮᱫ ᱢᱟ᱾ ᱫᱟᱜ ᱫᱟᱜ ᱵᱟᱝ ᱧᱟᱯᱟᱢᱟ ᱟᱹᱰᱤ ᱞᱟᱛᱟᱨ ᱨᱮ ᱫᱟᱜᱼᱼ
ᱮᱢᱞᱤ ᱮᱢᱞᱤ ᱠᱚᱞ ᱠᱚᱜᱮ ᱵᱟᱨᱫᱷᱟ ᱰᱷᱩᱠᱟᱹᱜ ᱞᱮᱠᱷᱟᱱᱼᱼ ᱩᱫᱩᱜ ᱛᱟᱦᱮᱸᱜᱼᱟ᱾ ᱦ ᱟᱫᱚ ᱚᱱᱟ ᱫᱚ ᱫᱟᱢ ᱰᱷᱚᱠᱚᱡ ᱨᱮᱦᱚᱸ ᱵᱟᱝ ᱰᱩᱵᱟᱹᱜᱼᱟ᱾
ᱦᱮᱸ ᱟᱨ ᱛᱟᱯᱚᱨᱮᱼᱼ ᱠᱟᱨᱮᱱ ᱠᱚᱨᱮᱱᱟᱜ ᱦᱚᱸ ᱡᱷᱟᱢᱮᱞᱟ ᱱᱚᱛᱮ ᱫᱚᱼᱼ
ᱚᱻ
ᱚᱠᱟ ᱢᱟᱴᱷ ᱨᱮᱵᱤᱱ ᱤᱫᱤᱭᱟ ᱜᱚᱴᱟ ᱜᱮ ᱵᱤᱨ ᱫᱟᱨᱮᱼᱼ
ᱦᱮᱸ ᱦᱮᱸ ᱟᱫᱚᱵᱮᱧ ᱪᱤᱠᱟᱹᱭᱟ ᱚᱱᱠᱟᱼᱼ ᱵᱤᱨ ᱫᱤᱥᱚᱢ ᱨᱮ ᱢᱟᱱᱮ ᱦᱮᱡ ᱟᱠᱟᱱ ᱫᱚ ᱵᱤᱱ᱾
ᱦᱮᱸᱻ
ᱛᱟᱦᱚᱞᱮ ᱜᱚᱝᱠᱮ ᱯᱩᱴᱠᱟᱹ ᱠᱚᱵᱤᱱ ᱦᱟᱸᱞᱟᱮᱫ ᱠᱚᱣᱟ ᱥᱮ ᱵᱟᱝ?
ᱦᱮᱸ ᱜᱚᱝᱠᱮ ᱯᱩᱴᱠᱟᱹ ᱠᱚ ᱦᱟᱞᱟᱝ ᱦᱩᱭᱩᱜ ᱠᱟᱱ ᱜᱮᱭᱟ᱾
ᱚ ᱦᱮᱸ ᱛᱚ᱾
ᱛᱟᱯᱚᱨᱮ ᱱᱤᱛᱚᱜ ᱱᱤᱛᱚᱜ ᱫᱚᱠᱚ ᱠᱚᱢ ᱦᱮᱡ ᱜᱚᱫ ᱮᱱᱟ, ᱫᱟᱜ ᱵᱟᱹᱱᱩᱜᱼᱟ ᱵᱟᱝ ᱾
ᱦᱩᱸ ᱦᱩᱸ᱾
ᱵᱟᱝᱠᱷᱟᱱ ᱡᱮ ᱵᱷᱟᱵ ᱛᱮᱠᱚ ᱩᱰᱩᱠᱚᱜ ᱠᱟᱱ ᱛᱟᱦᱮᱸᱫ᱾ ᱯᱩᱴᱠᱟᱹ ᱛᱚᱨᱢᱟᱞ ᱩᱛ ᱠᱚ ᱾
ᱦᱩᱸ ᱾
ᱟᱫᱚ ᱱᱤᱛᱚᱜ ᱫᱚ ᱠᱟᱹᱴᱤᱡ ᱠᱚᱢ ᱧᱚᱜ ᱠᱟᱱᱟ᱾
ᱟᱪᱪᱷᱟ ᱟᱪᱪᱷᱟ, ᱦᱮᱸ ᱛᱚ᱾
ᱜᱚᱝᱠᱮ ᱛᱟᱦᱚᱞᱮ ᱦᱟᱹᱠᱩ ᱠᱚᱵᱤᱱ ᱥᱟᱵᱮᱫ ᱠᱚᱣᱟ ᱥᱮ ᱵᱟᱝ?
ᱦᱟᱹᱠᱩ ᱫᱚ ᱱᱟᱜ ᱠᱷᱟᱱ, ᱥᱟᱵ ᱫᱚ ᱥᱟᱵ ᱜᱮ ᱾
ᱦᱩᱸ᱾
ᱱᱤᱛᱚᱜ ᱫᱚ ᱠᱟᱹᱢᱤ ᱤᱫᱤ ᱦᱳᱭᱳ ᱛᱚ ᱟᱫᱚ᱾ ᱢᱟᱱᱮ ᱩᱱᱟᱹᱜ ᱫᱚ ᱵᱟᱝ ᱥᱚᱢᱚᱭ ᱵᱟᱲᱟ ᱦᱩᱭᱩᱜ ᱠᱟᱱᱟ ᱾ ᱡᱟ ᱠᱷᱮᱛ ᱠᱚᱨᱮᱱ ᱜᱮ ᱦᱟᱹᱠᱩ ᱠᱚᱞᱤᱧ ᱥᱤᱥᱤ ᱛᱮᱞᱤᱧ ᱪᱟᱯᱚ ᱵᱟᱲᱟᱭᱮᱫ ᱠᱚᱣᱟ, ᱵᱟᱠᱷᱟᱱ ᱚᱱᱠᱟ ᱩᱱᱤ ᱦᱟᱹᱠᱩ ᱡᱮ, ᱟᱨᱮᱡ ᱥᱮ ᱠᱤᱝᱵᱟ ᱴᱤᱠᱤᱴ ᱚᱱᱠᱟ ᱫᱚ ᱵᱟᱝ ᱾
ᱦᱮᱸ᱾
ᱛᱟᱦᱞᱮ ᱜᱚᱝᱠᱮ, ᱦᱮᱸ ᱞᱟᱹᱭᱵᱤᱱ?
ᱪᱮᱫ ᱞᱤᱧ ᱞᱟᱹᱭᱮᱫ ᱛᱟᱦᱮᱸᱫ ᱾ ᱞᱟᱹᱭ ᱫᱟᱞᱤᱧ ᱜᱚᱝᱠᱮ ᱟᱯᱮ ᱚᱱᱛᱮ ᱫᱚ ᱛᱟᱦᱚᱞᱮ, ᱡᱚᱱᱰᱨᱟ ᱠᱚᱠᱚ ᱪᱟᱥ ᱜᱮᱭᱟ ᱥᱮ ᱵᱟᱝ ᱾
ᱦᱮᱸ ᱪᱟᱥ ᱜᱮᱭᱟ ᱠᱚ ᱵᱟᱲᱜᱮ ᱠᱚᱨᱮᱫ, ᱚᱠᱚᱭ ᱫᱚ ᱠᱷᱮᱛ ᱠᱚᱨᱮ ᱠᱚ ᱪᱟᱥᱟ᱾ ᱢᱟᱱᱮ ᱡᱮ ᱡᱮᱢᱚᱱ ᱠᱚ ᱪᱟᱥᱟ ᱟᱨᱠᱤ ᱡᱟᱸᱦᱟᱭᱟᱜ, ᱪᱟᱥ ᱨᱮᱭᱟᱜ ᱤᱪᱪᱷᱟᱹ ᱢᱮᱱᱟᱜ ᱛᱟᱭᱟ ᱪᱟᱥ ᱫᱟᱭ ᱾ ᱠᱤ ᱚᱱᱟ ᱟᱹᱠᱷᱨᱤᱧ ᱞᱟᱹᱜᱤᱫ ᱦᱚᱸ, ᱚᱲᱟᱜ ᱡᱚᱢ ᱞᱟᱹᱜᱤᱫ ᱦᱚᱸ᱾
ᱦᱩᱸ ᱦᱩᱸ᱾
ᱚᱱᱠᱟ ᱟᱞᱤᱝ ᱫᱚ
ᱛᱟᱦᱮᱸᱫ ᱵᱮᱥᱤᱨ ᱵᱷᱟᱜᱽ ᱜᱮᱛᱚ, ᱡᱚᱱᱰᱨᱟ ᱠᱚ ᱪᱟᱥ ᱛᱟᱦᱮᱸᱫ᱾
ᱦᱩᱸ ᱦᱩᱸ᱾
ᱟᱫᱚ ᱱᱮᱛᱟᱨ ᱜᱮ ᱚᱠᱟᱞᱮᱠᱟ ᱚᱱᱛᱮ, ᱱᱚᱛᱮ ᱢᱟ ᱪᱟᱥ ᱜᱮᱠᱚ ᱵᱟᱹᱜᱤ ᱾ ᱛᱟᱹᱨ ᱠᱮᱫᱟᱭ ᱡᱚᱸᱱᱰᱨᱟ ᱪᱟᱥ ᱾
ᱦᱚᱸ ᱾ ᱡᱚᱱᱰᱨᱟ ᱠᱚ ᱡᱟᱱᱦᱮ ᱠᱚᱠᱚ ᱪᱟᱥ ᱵᱟᱲᱟ ᱠᱮᱫᱟ ᱛᱚ᱾ ᱟᱫᱚ ᱚᱱᱟ ᱦᱚᱸ ᱟᱥᱛᱮ ᱟᱥᱛᱮ ᱪᱟᱵᱟᱜ ᱠᱟᱱᱟ ᱟᱨᱠᱤ ᱾ ᱦᱩᱲᱩ ᱦᱚᱸ ᱠᱤᱪᱷᱩ ᱫᱤᱱ ᱯᱚᱨ ᱪᱟᱵᱟᱜ-ᱟ ᱥᱮ ᱪᱮᱫ ᱚᱱᱟ ᱜᱮ?
ᱦᱮᱸ ᱦᱳᱲᱳ, ᱦᱳᱲᱳ ᱵᱷᱩᱛ ᱢᱩᱲᱤ ᱠᱚᱫᱚ ᱡᱮᱢᱚᱱ ᱠᱚ ᱪᱟᱵᱟ ᱜᱚᱫ ᱠᱟᱫᱟ᱾ ᱦᱟᱱᱮ ᱜᱚᱰᱟ ᱦᱩᱲᱩ ᱠᱚ, ᱚᱱᱟ ᱠᱚᱫᱚ ᱟᱫᱚ ᱯᱟᱹᱦᱤᱞ ᱞᱮᱠᱟ ᱫᱚ ᱵᱟᱝ ᱧᱟᱯᱟᱢ ᱠᱟᱱᱟ᱾ ᱟᱫᱚ ᱱᱮᱛᱟᱨ ᱫᱚ ᱱᱟᱣᱟ ᱱᱟᱣᱟ ᱦᱩᱲᱩ ᱾ ᱯᱩᱭᱫᱚ ᱱᱟᱣᱟ ᱱᱟᱣᱟ ᱫᱟᱢ ᱾
ᱦᱩᱸ ᱦᱩᱸ᱾ ᱛᱟᱨᱯᱚᱨ ᱱᱮᱛᱟᱨ ᱫᱚ ᱜᱚᱰᱟ ᱠᱚᱨᱮᱜ ᱦᱚᱸ, ᱚᱱᱮ ᱫᱟᱨᱮ ᱠᱚ ᱨᱚᱦᱚᱭ ᱜᱚᱫ ᱮᱫᱟ᱾ ᱫᱟᱨᱮ ᱠᱚ ᱾
ᱦᱩᱸ ᱵᱟᱝ
ᱟᱨ ᱦᱚ ᱟᱨ ᱚᱠᱟᱨᱵᱤᱱ ᱪᱟᱥᱟ᱾ ᱵᱟᱠᱷᱟᱱ ᱵᱷᱳᱛ ᱢᱩᱲᱤ ᱦᱩᱲᱩ ᱵᱤᱱ ᱪᱟᱥ ᱵᱟᱠᱷᱟᱱ ᱜᱳᱰᱟ ᱦᱩᱲᱩ ᱵᱤᱱ ᱪᱟᱥ ᱞᱮᱠᱷᱟᱱ, ᱟᱹᱵᱤᱱ ᱚᱱᱟ ᱡᱚᱢ ᱛᱮᱜᱮ ᱦᱮᱱᱟᱜ ᱠᱷᱟᱱ ᱱᱟᱜ ᱵᱚᱪᱷᱚᱨ ᱫᱤᱱ ᱵᱤᱱ ᱠᱩᱲᱟᱹᱣᱟ᱾ ᱟᱨ ᱱᱟᱛᱮ ᱠᱷᱮᱛ ᱠᱚᱨᱮᱱᱟᱜ ᱟᱨᱚ ᱢᱮᱱᱟᱜ-ᱟ᱾
ᱦᱮᱸ
ᱛᱟᱯᱚᱨ ᱱᱮᱛᱟᱨ ᱫᱚ ᱚᱠᱚᱭᱮ ᱠᱷᱟᱴᱟᱜ ᱟᱭ᱾ ᱦᱮᱸᱥᱮ ᱚᱱᱠᱟᱱ ᱦᱳᱭ, ᱚᱱᱠᱟᱱ ᱠᱷᱟᱴᱟᱣ ᱦᱚᱲ ᱦᱚᱸ ᱫᱚᱨᱠᱟᱨᱚᱜ ᱠᱟᱱᱟ, ᱢᱟᱱᱮ ᱵᱟᱠᱚ ᱠᱷᱟᱴᱟᱜ ᱠᱟᱱᱟ᱾
ᱦᱮᱸ ᱛᱚᱵᱮ ᱜᱚᱝᱠᱮ ᱠᱷᱟᱴᱟᱣ ᱦᱩᱭᱩᱜ ᱨᱮᱦᱚᱸ ᱚᱱᱠᱟ ᱜᱮ, ᱥᱤᱵᱤᱞᱟ ᱡᱚᱢ ᱨᱮ,
ᱦᱳᱭ
ᱚᱱᱟ ᱩᱛᱩ ᱦᱚᱸ ᱵᱟᱝ ᱞᱟᱜᱟᱣ ᱟᱹᱵᱤᱱᱟ ᱮᱠᱷᱮᱱᱟᱜ ᱠᱷᱟᱱ ᱮᱠᱷᱮᱱᱟᱜ ᱜᱮ ᱵᱤᱱ ᱡᱚᱢᱟ᱾
ᱵᱟᱠᱷᱟᱱ ᱧᱮᱞ ᱦᱩᱭ ᱠᱟᱱᱟ ᱢᱤᱫᱴᱟᱝ ᱜᱚᱰᱟ ᱜᱮ ᱥᱟᱛᱫᱤᱱ ᱫᱷᱚᱨᱮ ᱥᱤ ᱮᱫᱟᱭ᱾
ᱦᱩᱸ ᱦᱮᱸ ᱫᱷᱤᱨᱤ ᱠᱚᱭ ᱦᱟᱞᱟᱝ ᱮᱫᱟᱭ ᱥᱤ ᱮᱫᱟᱭ ᱢᱮᱱᱟᱭ ᱜᱮ,
ᱟᱨ ᱪᱷᱩᱲᱭᱟᱹᱣ ᱟᱹᱪᱩᱨᱮᱡᱟ ᱠᱚᱛᱚ ᱦᱮᱸ ᱥᱮ᱾
ᱦᱩᱸ
ᱟᱨ ᱪᱩᱨᱩᱡ ᱤᱫᱤ ᱠᱮᱫᱟᱭ ᱧᱮᱞ ᱵᱤᱱ ᱠᱤᱪᱷᱩ ᱫᱤᱱ ᱯᱚᱨᱮ ᱠᱷᱟᱱᱜᱮ ᱦᱟᱨᱟᱭᱮᱱᱟ᱾ ᱩᱱ ᱫᱚ ᱜᱚᱝᱠᱮ ᱨᱟᱱ ᱦᱚᱸ ᱵᱟᱝ ᱞᱟᱜᱟᱜ ᱛᱟᱸᱦᱮᱜ-ᱟ, ᱦᱮᱸᱥᱮ᱾
ᱩᱱᱫᱚ ᱠᱳᱱᱳ ᱥᱯᱨᱮ ᱵᱟᱝ ᱪᱮᱫ ᱵᱟᱝ ᱡᱟ ᱦᱳᱭᱳᱜ-ᱟ ᱥᱩᱞᱟᱹᱴ ᱦᱳᱭᱳᱜ-ᱟ᱾
ᱦᱩᱸ ᱚᱱᱟ ᱨᱮᱜᱮ ᱫᱚᱢᱮ ᱦᱩᱭᱩᱜ ᱛᱟᱸᱦᱮᱫ ᱾
ᱦᱩᱸ ᱟᱹᱞᱤᱧ ᱢᱮᱫ ᱛᱮ ᱜᱚᱰᱟ ᱦᱩᱲᱩ ᱫᱚ ᱠᱷᱩᱵ ᱠᱚᱢ ᱜᱮᱞᱤᱧ ᱧᱮᱞ ᱟᱠᱟᱫᱟ᱾
ᱦᱩᱸ
ᱟᱨ ᱱᱚᱛᱮ ᱫᱚ ᱟᱞᱮ ᱱᱚᱛᱮ ᱫᱚ ᱩᱱᱟᱹᱜ ᱫᱚ ᱜᱚᱰᱟ ᱦᱩᱲᱩ ᱫᱚ ᱵᱟᱠᱚ ᱪᱟᱥ ᱟᱠᱟᱫᱟ᱾ ᱪᱟᱥ ᱞᱮᱫᱟ ᱠᱚ ᱟᱹᱞᱤᱧ ᱫᱚ ᱩᱱᱫᱚ ᱠᱟᱹᱴᱤᱡ ᱜᱮᱭᱟᱞᱤᱧ ᱵᱟᱞᱤᱧ ᱫᱤᱥᱟᱹᱭᱮᱫᱟ ᱦᱮᱸ ᱥᱮ᱾
ᱟᱪᱪᱷᱟ,
ᱟᱫᱚ ᱢᱤᱫ ᱥᱮᱫ ᱞᱤᱧ ᱪᱟᱞᱟᱣ ᱞᱮᱱᱟ ᱚᱱᱟ ᱦᱚᱞᱟ ᱢᱟᱫᱷᱮᱨ ᱜᱮ,
ᱦᱮᱸ ᱟᱫᱚ ᱜᱚᱰᱟ ᱦᱩᱲᱩ ᱠᱚ ᱪᱟᱥ ᱟᱠᱟᱫᱟ, ᱟᱹᱰᱤ ᱪᱮᱦᱨᱟ ᱧᱮᱞ ᱧᱟᱢᱮᱫ ᱠᱚᱣᱟᱞᱤᱧ᱾
ᱦᱮᱸ
ᱮᱠᱫᱚᱢ ᱥᱮᱭ, ᱟᱹᱰᱤ ᱪᱮᱦᱨᱟ ᱦᱟᱨᱟ ᱟᱠᱟᱱᱟ ᱢᱮᱱ ᱮᱫᱟ ᱜᱚᱰᱟ ᱦᱳᱲᱳ ᱠᱟᱱᱟ᱾
ᱦᱩᱸ
ᱡᱮᱢᱚᱱ ᱠᱷᱮᱛ ᱨᱮᱵᱚᱱ ᱨᱚᱦᱚᱭᱟ ᱚᱱᱮ ᱚᱱᱠᱟ ᱜᱮ ᱟᱹᱰᱤ ᱴᱷᱤᱠ,
ᱦᱮᱸ ᱦᱮᱸ ᱡᱷᱟᱲ ᱡᱷᱟᱲ,
ᱦᱩ,
ᱚ
ᱱᱚᱝᱠᱟ ᱟᱫᱚ᱾ ᱵᱷᱟᱜᱤ ᱜᱮ ᱟᱞᱮ ᱫᱚ ᱱᱚᱛᱮ ᱫᱚᱠᱚ ᱨᱚᱦᱚᱭ ᱜᱮᱭᱟ, ᱦᱚᱸ ᱡᱚᱸᱰᱨᱟ ᱠᱚᱦᱚᱸ ᱠᱚ ᱨᱚᱦᱚᱭ ᱟᱠᱟᱫᱟ᱾
ᱦᱳᱭ ᱡᱮ ᱡᱟᱨ ᱡᱟᱭᱜᱟ ᱫᱚ ᱡᱮᱢᱚᱱ ᱮᱠᱷᱚᱱᱳ ᱢᱮᱱᱟᱜ ᱜᱮᱭᱟ ᱚᱱᱟ ᱠᱚ ᱡᱤᱱᱤᱥ᱾
ᱦᱮᱸ ᱦᱮᱸ
ᱟᱨ ᱟᱵᱚ ᱛᱚ ᱟᱨ ᱩᱱ ᱞᱮᱠᱟ ᱫᱚ ᱵᱟᱵᱚᱱ ᱠᱷᱟᱴᱟᱣ ᱫᱟᱲᱮᱭᱟᱜᱼᱟ ᱛᱚ᱾
ᱵᱟᱝ
ᱯᱚᱨᱤᱥᱨᱚᱢ ᱠᱚ ᱚᱱᱟ ᱠᱷᱟᱹᱛᱤᱨ ᱜᱮ ᱟᱫᱚ ᱚᱱᱟ ᱠᱚ ᱵᱟᱹᱭ ᱵᱟᱹᱭ ᱛᱮ ᱟᱫᱚ ᱪᱟᱵᱟ ᱤᱫᱤᱜ ᱠᱟᱱᱟ, ᱱᱚᱜ ᱚᱭ ᱥᱟᱨ ᱡᱤᱱᱤᱥ ᱠᱚᱢ ᱫᱤᱱ ᱛᱮᱱᱟᱜ ᱡᱤᱱᱤᱥ ᱵᱚᱱ ᱡᱚᱢ ᱮᱫᱟ᱾ ᱱᱚᱣᱟ ᱥᱩᱵᱤᱫᱟ ᱵᱚᱱ ᱯᱟᱸᱡᱟᱭᱮᱫᱟ, ᱟᱫᱚ ᱦᱟᱱᱟ ᱥᱩ ᱠᱷᱟᱹᱞᱤ ᱵᱚᱱ ᱯᱟᱸᱡᱟᱭᱮᱫᱟ ᱡᱮ ᱠᱟᱹᱴᱤᱡ ᱤᱧ ᱥᱩᱠ ᱢᱟ᱾ ᱟᱫᱚ ᱚᱱᱮ ᱥᱟᱨ ᱨᱟᱥᱟᱭᱱᱤᱠ ᱡᱤᱱᱤᱥ ᱠᱚ ᱡᱚᱢ, ᱚᱞᱯᱚ ᱫᱤᱱ ᱛᱮ ᱡᱟᱦᱟᱸ ᱦᱳᱭᱳᱜᱼᱟ,
ᱦᱳᱭ, ᱟᱨ ᱢᱤᱫᱴᱟᱝ ᱡᱤᱱᱤᱥ ᱪᱤᱱᱛᱟᱹᱭ ᱵᱤᱱ
ᱦᱩᱸ ᱾
ᱟᱹᱵᱤᱱᱻ ᱢᱟᱱᱮ ᱥᱟᱵ ᱠᱟᱜ ᱵᱤᱱ ᱡᱟᱦᱟᱸᱭ ᱜᱮ ᱟᱨᱠᱤ ᱩᱸᱻ ᱰᱟᱝᱨᱤ ᱯᱷᱟᱝᱨᱤ ᱟᱠᱷᱨᱤᱧ ᱠᱮᱜ ᱠᱚᱣᱟᱭ, ᱮᱸᱻᱫ ᱟᱫᱚ ᱱᱮᱛᱟᱨ ᱫᱚ ᱞᱩᱴᱟᱨ ᱛᱮᱠᱚ ᱪᱟᱥ ᱫᱟ ᱾
ᱦᱩᱸ ᱾
ᱛᱟᱦᱞᱮ ᱡᱟᱜᱮ ᱵᱷᱤᱛᱟᱹ ᱵᱮᱲᱟ ᱠᱮᱫᱟᱭ, ᱤᱭᱟᱹ ᱟᱲᱮ ᱠᱚᱭ ᱢᱟᱜ ᱵᱟᱲᱟ ᱠᱮᱫᱟᱭ ᱟᱨᱚ ᱨᱚᱦᱚᱭ ᱥᱚᱢᱚᱡ ᱦᱚᱸ ᱟᱨᱚ ᱱᱟᱜ ᱠᱷᱟᱱ ᱦᱚᱲᱮ ᱞᱟᱜᱟᱣ ᱠᱚᱣᱟᱭ ᱾
ᱦᱩᱸ ᱾
ᱛᱟᱦᱞᱮ ᱥᱟᱵ ᱠᱟᱜ ᱵᱤᱱ ᱛᱤᱱᱟᱹᱜ ᱟᱨ ᱴᱟᱠᱴᱟᱨ ᱠᱚᱛᱮ ᱱᱤᱡᱮ ᱛᱮᱦᱚᱸ ᱵᱟᱝ ᱥᱤ ᱦᱩᱭᱩᱜ ᱠᱟᱱᱟ᱾ ᱛᱟᱦᱚᱞᱮ ᱛᱤᱱᱟᱹᱜ ᱦᱮᱸ ᱛᱟᱦᱚᱞᱮ ᱛᱤᱱᱟᱹᱜ ᱥᱩᱠᱷᱟᱹᱞᱤ ᱦᱮᱡ ᱮᱱᱟ ᱦᱮᱸ!
ᱦᱩᱸ ᱾
ᱟᱨ ᱠᱤᱪᱷᱩ ᱫᱤᱱ ᱯᱚᱨ ᱧᱮᱞᱟᱵᱤᱱ ᱨᱚᱦᱚᱭ ᱜᱟᱹᱲᱤ ᱦᱚᱸ ᱦᱤᱡᱩᱜᱼᱟ, ᱨᱚᱦᱚᱭᱚᱜᱼᱟ, ᱵᱷᱤᱛᱟᱹ ᱠᱚ ᱞᱟᱜᱟᱣᱟ, ᱛᱚᱞᱟ ᱠᱚᱦᱚᱸ ᱛᱳᱫᱳᱜᱼᱟ᱾
ᱢᱤᱫᱴᱟᱝ ᱠᱟᱛᱷᱟ ᱧᱮᱞ ᱵᱤᱱ ᱞᱟᱦᱟᱛᱮ ᱥᱤᱭᱳᱜ ᱟᱲᱟᱜ ᱠᱟᱛᱮᱜ ᱵᱷᱤᱛᱟᱹ ᱠᱚ ᱞᱟᱜ ᱛᱟᱦᱮᱸᱫ᱾
ᱦᱮᱸ ᱾
ᱟᱨ ᱞᱮᱛᱟᱨ ᱫᱚ ᱦᱟᱱᱮ ᱴᱟᱠᱴᱟᱨ ᱛᱮ ᱥᱤ ᱠᱟᱛᱮᱫ ᱦᱚᱸ ᱚᱱᱮ ᱵᱷᱤᱛᱟᱹ ᱞᱟᱜ ᱦᱚᱸ ᱵᱟᱠᱚ ᱨᱮᱵᱮᱱ ᱠᱟᱱᱟ᱾ ᱚᱱᱟ ᱦᱚᱸ ᱠᱚᱥᱴᱚ ᱜᱮᱠᱚ ᱵᱩᱡᱷᱟᱹᱣ ᱫᱟ, ᱟᱨᱚ ᱠᱚ ᱞᱟᱹᱭ ᱫᱟ ᱚᱱᱮ ᱪᱮᱫ ᱞᱚᱴᱟᱨ ᱢᱤᱫᱴᱟᱝ ᱟᱨᱚ ᱳᱸᱰᱳᱜ ᱠᱟᱱᱟ! ᱚᱱᱟ ᱫᱚ ᱟᱲᱮ ᱦᱚᱸᱭ ᱞᱟᱜ ᱤᱫᱤᱭᱮᱫᱟ᱾
ᱦᱮᱸ ᱦᱮᱸ ᱾
ᱟᱫᱚ ᱚᱱᱟ ᱚᱱᱟ ᱠᱚ ᱯᱟᱸᱡᱟᱭᱮᱫᱟ ᱡᱮᱢᱚᱱ ᱟᱲᱮ ᱦᱚᱸ ᱡᱮᱢᱚᱱ ᱞᱟᱜ ᱟᱞᱚ ᱦᱳᱭᱳᱜ ᱢᱟ᱾
ᱚ, ᱛᱟᱦᱚᱞᱮ ᱢᱟ ᱟᱸᱡᱚᱢ ᱵᱤᱱ ᱟᱨ ᱮᱸ ᱚᱱᱮ ᱡᱮ ᱥᱤᱭᱳᱜ ᱟᱲᱟᱜ ᱠᱟᱛᱮᱫ ᱵᱷᱤᱛᱟᱹᱭ ᱞᱟᱜ ᱠᱮᱫᱟᱭ, ᱛᱟᱯᱚᱨᱮ ᱤᱭᱟᱹ ᱠᱮᱫᱟᱭ
ᱨᱚᱦᱚᱭᱟ ᱠᱚ ᱾
ᱨᱚᱦᱚᱭᱟ ᱠᱚ, ᱰᱟᱝᱨᱟ ᱠᱚ ᱜᱩᱯᱤ ᱠᱮᱫ ᱠᱚᱣᱟ, ᱟᱫᱚ ᱦᱚᱲᱟᱜ ᱠᱚ ᱦᱤᱡᱩᱜᱼᱟ ᱚᱲᱟᱜ ᱨᱮᱦᱚᱸ ᱟᱨᱚ ᱥᱟᱱᱛᱤ ᱵᱟᱹᱱᱩᱜᱼᱟ ᱾
ᱦᱩᱸ, ᱜᱟᱯᱟ ᱞᱟᱹᱜᱤᱫ ᱪᱷᱟᱹᱱᱤ ᱠᱚ ᱜᱮᱫ ᱟᱹᱠᱤᱱ ᱢᱮ᱾
ᱪᱷᱟᱱᱤ ᱦᱳᱭ ᱢᱤᱫ ᱧᱤᱫᱟᱹ ᱪᱷᱟᱹᱱᱤ ᱠᱚ ᱜᱮᱫᱟ ᱾
ᱦᱮᱸ ᱟᱨ ᱱᱚᱛᱮ ᱫᱩᱦᱟᱹᱣ ᱟᱠᱚ,
ᱦᱮᱸ ᱾ ᱵᱚᱦᱩ ᱠᱤᱪᱷᱩ ᱟᱨ ᱦᱮᱛᱟᱨ ᱦᱚᱲ ᱫᱚ ᱚᱠᱟᱨᱮ ᱢᱚᱵᱟᱭᱤᱞ ᱢᱳᱵᱟᱭᱤᱞ ᱡᱩᱜᱽ ᱠᱟᱱᱟ ᱥᱮ ᱦᱮᱸᱥᱮ᱾
ᱦᱩᱸ ᱾
ᱟᱫᱚ ᱜᱚᱞᱯᱷᱚ ᱨᱮᱱ ᱦᱚᱸ ᱠᱩᱞᱦᱤ ᱠᱚᱨᱮᱫ ᱦᱚᱸ ᱵᱟᱠᱚ ᱜᱚᱞᱯᱷᱚ ᱵᱟᱲᱟᱭᱟ ᱾ ᱡᱮ ᱢᱟᱨᱮ ᱠᱟᱛᱷᱟ ᱜᱮ ᱜᱚᱞᱯᱚ ᱠᱚ ᱛᱳᱫᱳᱜᱼᱟ ᱚᱱᱟ ᱦᱚᱸ ᱵᱟᱠᱚ ᱜᱚᱞᱯᱷᱚ ᱵᱟᱲᱟᱭᱟ ᱾ ᱦᱮᱛᱟᱨ ᱫᱚ ᱦᱟᱱᱤ ᱠᱚᱪᱟᱜ ᱦᱟᱹᱱᱤ ᱠᱚᱪᱟᱨᱮ ᱦᱟᱱᱤ ᱯᱷᱩᱱᱮ ᱜᱷᱟᱱᱴᱟᱭ ᱫᱟ, ᱱᱟᱹᱭ ᱠᱚᱪᱟᱨᱮ ᱱᱟᱣᱟ ᱯᱷᱩᱱᱮ ᱜᱷᱟᱱᱴᱟᱭ ᱫᱟᱭ ᱾
ᱦᱳᱻ
ᱵᱟᱠᱷᱟᱱ ᱞᱟᱦᱟ ᱛᱮᱫᱚ ᱵᱩᱲᱦᱤ ᱦᱚᱲ ᱠᱚ ᱠᱩᱫᱩᱢ ᱠᱚ ᱞᱟᱹᱭ ᱛᱟᱦᱮᱸ-ᱟ ᱥᱮ᱾ ᱦᱮᱸ ᱟᱨ ᱦᱟᱲᱟᱢ ᱠᱚ ᱤᱭᱟᱹ ᱦᱳᱭ ᱦᱟᱲᱟᱢ ᱠᱚ ᱫᱩᱲᱩᱢ ᱠᱚ ᱠᱩᱫᱷᱩᱢ ᱠᱚ ᱞᱟᱹᱭ ᱛᱷᱮᱸᱜ-ᱟ᱾ ᱯᱟᱲᱦᱟᱣ ᱢᱩᱪᱟᱹᱫᱱᱟ ᱯᱟᱲᱦᱟᱣ ᱢᱩᱪᱟᱹᱫᱱᱟ ᱧᱮᱞ ᱢᱮ ᱟᱫᱚ ᱠᱤᱫᱩᱵ ᱞᱟᱦᱟ ᱨᱮ ᱱᱟᱜᱠᱷᱟᱱ ᱠᱩᱫᱩᱢᱮ ᱟᱫᱚ ᱠᱚ ᱟᱨᱟᱢᱵᱚ ᱠᱮᱫᱟ᱾
ᱦᱟᱣ ᱡᱟᱛᱮ ᱟᱞᱚ ᱵᱚᱱ ᱡᱟᱹᱯᱤᱫ ᱢᱟ᱾
ᱦᱳᱭ ᱦᱳᱭ ᱟᱞᱚ ᱠᱚ ᱡᱟᱹᱯᱩᱫ ᱢᱟ ᱜᱤᱫᱽᱨᱟᱹ ᱟᱨ ᱠᱩᱫᱩᱢ ᱟᱨ ᱥᱢ ᱜᱮ ᱦᱮᱠᱟᱨ ᱚᱠᱚᱭ ᱠᱩᱫᱩᱢᱮ ᱞᱟᱹᱭᱫᱟᱭ ᱢᱟ ᱟᱸᱡᱚᱢ ᱵᱤᱱ ᱥᱮ ᱟᱯᱮ ᱚᱱᱟ ᱠᱚᱨᱮ ᱠᱚ ᱞᱟᱹᱭ ᱜᱮᱭᱟ᱾
ᱵᱟᱝ ᱵᱟᱦ ᱵᱟᱞᱤᱧ ᱟᱸᱡᱚᱢ ᱵᱟᱲᱟ ᱟᱠᱟᱫ ᱠᱚᱣᱟ᱾
ᱦᱮᱸ᱾ ᱛᱟᱞᱦᱮ ᱚᱱᱟ ᱚᱱᱟᱠᱚ ᱚᱠᱟᱭᱮᱱ ᱪᱚᱝ ᱟᱨ ᱚᱱᱮ ᱡᱮ ᱚᱱᱮ ᱡᱮ ᱤᱭᱟᱹ ᱮᱸ ᱱᱚᱣᱟ
ᱟᱨᱦᱚᱸ ᱱᱩᱠᱩ ᱜᱤᱫᱽᱨᱟᱹ ᱠᱚ ᱞᱤᱛᱚᱜ ᱡᱮᱢᱚᱱ ᱫᱟᱠᱟ ᱵᱟᱠᱚ ᱡᱚᱢᱟ ᱯᱷᱳᱱ ᱪᱷᱟᱲᱟ᱾
ᱦᱳᱭ᱾
ᱞᱟᱦᱟ ᱫᱚᱵᱚᱱ ᱵᱩᱞᱟᱹᱣ ᱠᱚ ᱛᱟᱦᱮᱸᱫ ᱜᱤᱫᱽᱨᱟᱹ ᱡᱟᱦᱟᱸᱱᱟᱜ ᱜᱮᱢ ᱥᱟᱵ ᱟᱫᱮᱭᱟ ᱚᱱᱟ ᱛᱮᱜᱮ ᱵᱩᱞᱟᱹᱣ ᱮᱱᱟᱭ᱾
ᱦᱮᱸ᱾
ᱟᱨ ᱞᱤᱛᱟᱨ ᱫᱚ ᱧᱮᱞ ᱠᱩᱵᱤᱱ ᱥᱮ ᱯᱷᱳᱱ ᱪᱷᱟᱲᱟ ᱵᱟᱠᱚ ᱛᱷᱤᱨᱚᱜ-ᱟ᱾ ᱦᱟᱱᱟ ᱱᱟᱣᱟ ᱵᱚᱱ ᱩᱫᱩᱜ ᱯᱟᱹᱨᱠᱟᱹᱣᱟᱠᱚ ᱠᱟᱱᱟ᱾ ᱠᱟᱴᱩᱱ ᱯᱷᱟᱹᱴᱩᱱ ᱠᱚ᱾ ᱟᱵᱚ ᱟᱵᱚ ᱛᱮᱜᱮ ᱟᱫᱚ ᱚᱱᱟ ᱠᱚᱫᱚ ᱵᱚᱱ ᱵᱟᱹᱲᱤᱡ ᱮᱜ ᱠᱚᱣᱟ᱾
ᱵᱟᱹᱲᱤᱡᱚᱜ ᱠᱟᱱ᱾ ᱜᱚᱝᱠᱮ ᱵᱟᱲᱟᱭ ᱟᱞᱤᱧ ᱫᱚ ᱚᱱᱟ ᱠᱩᱫᱩᱢ ᱫᱚᱞᱤᱧ ᱟᱸᱡᱚᱢ ᱞᱮᱫᱟ ᱥᱟᱨᱤᱜᱮ ᱟᱰᱤ ᱪᱮᱦᱨᱟ ᱵᱩᱡᱷᱟᱹᱜ ᱛᱟᱦᱮᱸᱜ-ᱟ ᱚᱱᱟ ᱠᱩᱫᱩᱢ ᱠᱚ᱾
ᱠᱩᱫᱩᱢ᱾
ᱢᱟᱱᱮ ᱦᱮᱸ ᱠᱟᱦᱱᱤ ᱠᱚ ᱠᱩᱫᱩᱢ ᱠᱚ ᱟᱰᱤ ᱨᱚᱢᱚᱡᱽ ᱵᱩᱡᱷᱟᱹᱜ ᱛᱟᱦᱮᱸ-ᱟ᱾ ᱟᱞᱤᱧ ᱩᱱᱟᱹᱱᱟᱹ ᱚᱱᱮ ᱚᱱᱟ ᱢᱟᱱᱮ ᱚᱸᱱᱚ ᱚᱱᱟ ᱩᱱ ᱥᱚᱢᱚᱭᱟᱜ ᱫᱤᱱ ᱦᱳᱭ ᱚᱱᱟ ᱫᱤᱱᱜᱮ ᱪᱮᱫᱟᱜ ᱪᱟᱞᱟᱣᱱᱟ ᱟᱞᱤᱧ ᱚᱱᱟ ᱦᱚᱸ ᱟᱰᱤ ᱟᱯᱥᱳᱥᱚᱜ-ᱟ ᱞᱤᱧ᱾ ᱚᱱᱟ ᱫᱤᱱᱜᱮ ᱡᱩᱫᱤ ᱛᱟᱦᱮᱸ ᱠᱚᱜ-ᱟ ᱥᱮ
ᱦᱳ ᱦᱳᱭ᱾
ᱯᱷᱩᱱ ᱯᱷᱩᱱ ᱦᱮᱡ ᱟᱠᱟᱱᱟ ᱴᱷᱤᱠ ᱦᱮᱸ ᱯᱷᱩᱱ ᱦᱮᱡ ᱟᱠᱟᱱᱟ ᱴᱷᱤᱠ ᱜᱮᱭᱟ ᱚᱱᱟ ᱫᱤᱱ ᱯᱷᱩᱱ ᱦᱮᱡ ᱟᱠᱟᱱᱟ ᱴᱷᱤᱠ ᱜᱮᱭᱟ᱾ ᱚᱱᱟ ᱫᱤᱱᱴᱟᱜ ᱡᱩᱫᱤ ᱛᱟᱦᱮᱸ ᱠᱚᱜ-ᱟ ᱥᱮ ᱟᱨᱚ ᱵᱷᱟᱹᱜᱤ ᱠᱚᱜ-ᱟ ᱢᱟᱱᱮ᱾
ᱟᱣ ᱩᱱᱟᱜ ᱩᱱᱟᱜ ᱟᱨ ᱧᱤᱫᱟᱹ ᱡᱮᱢᱚᱱ ᱰᱤᱵᱟᱹ ᱟᱞᱚᱛᱮ
ᱦᱳᱭ᱾
ᱢᱤᱫᱴᱮᱱ ᱫᱟᱠᱟ ᱡᱚᱢ ᱫᱩᱞᱩᱵ᱾
ᱦᱚᱸ ᱦᱮᱸ ᱦᱮᱸᱪᱟᱠ ᱟᱞᱳ, ᱰᱤᱵᱟᱹ ᱟᱞᱳ᱾